ᱡᱚᱦᱟᱨ ᱜᱮ ᱜᱚᱝ
ᱦᱮᱞᱳ, ᱦᱳᱭ ᱦᱳᱭ ᱡᱚᱦᱟᱨ ᱡᱚᱦᱟᱨ᱾ ᱛᱟᱦᱞᱮ ᱜᱚᱝᱠᱮ ᱪᱮᱫ ᱪᱮᱠᱟᱹᱭ ᱦᱩᱭᱩᱜ ᱠᱟᱱᱟ?
ᱦᱚᱸ, ᱚᱲᱟᱜ ᱠᱚᱨᱮ ᱜᱮ, ᱦᱚᱸ ᱞᱟᱹᱭ ᱵᱤᱱ᱾
ᱢᱮᱱᱮᱜ-ᱟ ᱞᱤᱧ ᱨᱚᱲ ᱴᱷᱤᱠ ᱴᱷᱟᱠ ᱟᱸᱡᱚᱢᱚᱜ ᱠᱟᱱᱟ ᱛᱚ?
ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ, ᱟᱹᱞᱤᱧᱟᱜ ᱴᱷᱤᱠ ᱴᱷᱟᱠ ᱜᱮ ᱟᱡᱚᱢᱚᱜ ᱠᱟᱱᱟ ᱛᱚ?
ᱦᱚᱸ ᱟᱸᱡᱚᱢᱮᱜ ᱜᱮᱭᱟᱞᱤᱧ ᱟᱫᱚ ᱠᱟᱹᱴᱤᱡ ᱞᱮᱴ ᱧᱚᱜ ᱵᱮᱱ ᱨᱚᱲᱮᱜ-ᱟ᱾
ᱦᱚᱸ ᱞᱮᱴ ᱧᱚᱜ ᱜᱮ᱾
ᱟᱪᱪᱷᱟ᱾ ᱜᱚᱝᱠᱮ ᱛᱟᱦᱞᱮ ᱢᱟ ᱟᱯᱮ ᱥᱮᱱᱟᱜ ᱫᱟᱜ ᱡᱟᱹᱲᱤ ᱠᱚ ᱪᱮᱫ ᱞᱮᱠᱟ ᱠᱟᱹᱴᱤᱡ ᱞᱟᱹᱭ ᱛᱟᱞᱟᱝ ᱵᱤᱱ᱾
ᱟᱹᱞᱤᱧ ᱥᱮᱫ ᱫᱚ ᱫᱟᱜ ᱡᱟᱹᱲᱤ ᱦᱚᱸᱜ-ᱚᱭ ᱛᱚ ᱦᱚᱞᱟ ᱜᱮ ᱛᱤᱱ ᱢᱟᱭ ᱨᱤᱢᱤᱞ ᱨᱤᱢᱤᱞ ᱜᱟᱜ-ᱟ, ᱟᱹᱵᱤᱱ ᱥᱮᱡ ᱪᱮᱫᱠᱟ ᱫᱟᱜ ᱡᱟᱹᱲᱤ ᱠᱚ?
ᱦᱳᱭ ᱟᱹᱞᱤᱧ ᱥᱮᱱ ᱱᱚᱛᱮ ᱦᱚᱸ ᱵᱷᱟᱹᱞᱤ ᱜᱮ ᱦᱩᱭᱩᱜ ᱠᱟᱱᱟ ᱫᱟᱜ ᱡᱟᱹᱲᱤ ᱠᱚᱫᱚ ᱟᱫᱚ ᱦᱟᱸᱜ ᱛᱤᱦᱤᱧ ᱨᱤᱢᱤᱞ ᱵᱟᱲᱟ ᱦᱟᱠᱟᱜ-ᱟᱭ ᱠᱟᱹᱴᱤᱡ-ᱠᱟᱹᱴᱤᱡ ᱫᱟᱜ ᱵᱟᱲᱟ ᱜᱚᱫ ᱠᱮᱫ ᱜᱮᱭᱟᱭ ᱟᱫᱚ ᱦᱟᱸᱜ ᱡᱳᱨ ᱫᱚ ᱵᱟᱭ ᱫᱟᱜ ᱟᱠᱟᱫᱟ᱾
ᱚᱸ, ᱟᱹᱞᱤᱧ ᱥᱮᱫ ᱫᱚ ᱵᱟᱭ ᱫᱟᱜ-ᱫᱟ ᱥᱩᱫᱩ ᱨᱤᱢᱤᱞ ᱜᱮ ᱧᱮᱞᱚᱜ ᱠᱟᱱᱟ᱾
ᱚ, ᱦᱚ᱾ ᱟᱫᱚ ᱜᱚᱝᱠᱮ ᱛᱟᱦᱞᱮ ᱱᱚᱜ-ᱚᱭ ᱪᱟᱥᱵᱟᱥ ᱠᱚ ᱥᱮᱴᱮᱨᱮᱱ ᱛᱟᱵᱚᱱᱟ ᱛᱟᱦᱞᱮ ᱪᱟᱨᱟ ᱠᱚᱫᱚ ᱜᱤᱰᱤ ᱵᱟᱲᱟ ᱦᱟᱠᱟᱜ-ᱟ ᱯᱮᱥᱮ ᱵᱟᱝᱜᱮ?
ᱜᱤᱫᱤ ᱵᱟᱲᱟ ᱦᱩᱭᱩᱜ ᱞᱟᱹᱜᱤᱫ ᱵᱟᱹᱫᱽ ᱠᱚ ᱥᱤ ᱵᱟᱲᱟ ᱦᱩᱭᱩᱜ ᱠᱟᱱᱟ᱾
ᱚ᱾
ᱟᱹᱵᱤᱱ ᱛᱟᱦᱞᱮ ᱪᱟᱨᱟ ᱠᱚᱵᱤᱱ ᱜᱤᱰᱤ ᱵᱟᱲᱟ ᱠᱟᱜ-ᱟ ᱥᱮ ᱵᱟᱝ?
ᱦᱚᱸ ᱪᱟᱨᱟ ᱠᱚ ᱜᱤᱰᱤ ᱫᱚ ᱦᱩᱭ ᱠᱟᱱᱟ ᱟᱫᱚ ᱚᱢᱚᱱ ᱜᱚᱫᱽ ᱟᱠᱟᱱᱟ ᱦᱟᱸᱜ ᱠᱟᱹᱴᱤᱡ ᱠᱟᱹᱴᱤᱡ᱾
ᱚᱸᱻ
ᱪᱟᱥ ᱫᱤᱱ ᱠᱚᱦᱚᱸ ᱥᱮᱴᱮᱨᱮᱱᱟ ᱥᱮ ᱵᱟᱝ ᱜᱤᱰᱤ ᱠᱟᱜ ᱛᱮᱦᱚᱸ ᱵᱟᱭ ᱜᱟᱱᱚᱜ ᱠᱟᱱᱟ ᱚᱱᱟᱛᱮ ᱜᱤᱰᱤ ᱠᱟᱜ ᱦᱩᱭ ᱟᱠᱟᱱᱟ᱾
ᱚᱸ᱾
ᱛᱟᱞᱮ ᱟᱯᱮᱥᱮᱱ ᱦᱚᱸ ᱛᱟᱦᱞᱮ ᱚᱱᱠᱟ ᱨᱚᱦᱚᱲ ᱨᱮᱜᱮ ᱪᱟᱨᱟ ᱫᱚᱯᱮ ᱜᱤᱰᱤ ᱜᱮᱭᱟ᱾
ᱦᱚᱸ ᱟᱞᱮ ᱥᱮᱫ ᱦᱚᱸ ᱨᱚᱦᱚᱲ ᱨᱮᱜᱮᱞᱮ ᱜᱤᱰᱤ ᱜᱮᱭᱟ᱾
ᱦᱮᱸᱛᱚ ᱵᱟᱠᱷᱟᱱ ᱚᱱᱠᱟ ᱡᱟᱦᱟᱸ ᱡᱟᱦᱟᱸ ᱥᱮᱫ ᱫᱚ ᱚᱝᱠᱟ ᱢᱟᱱᱮ ᱟᱪᱷᱲᱟᱭᱟᱠᱚ ᱢᱟᱱᱮ ᱫᱟᱜ ᱛᱟᱦᱮᱱ ᱛᱮᱜᱮ ᱪᱟᱨᱟ ᱠᱚᱠᱚ ᱜᱤᱰᱤᱭᱟ᱾
ᱦᱩᱸ ᱛᱟᱞᱮ ᱛᱤᱨᱤᱥᱮ ᱡᱩᱱ ᱦᱤᱡᱩᱜ ᱠᱟᱱᱟ ᱛᱷᱟᱞᱮ ᱪᱮᱫᱠᱟ ᱵᱤᱱ ᱥᱟᱯᱲᱟᱣ ᱠᱟᱜ-ᱟ ᱟᱯᱮ ᱥᱮᱫ
ᱥᱟᱯᱲᱟᱣ ᱫᱚ ᱟᱞᱮ ᱥᱮᱱ ᱫᱚ ᱦᱟᱸᱜ ᱟᱞᱮ ᱥᱩᱨ ᱨᱮᱜᱮ ᱛᱤᱨᱤᱥ ᱡᱩᱱ ᱢᱟᱱᱮ ᱦᱩᱞ ᱢᱟᱦᱟ ᱛᱚ ᱟᱫᱚ ᱟᱞᱮ ᱥᱩᱨ ᱟᱹᱛ ᱛᱟᱹ ᱜᱮ ᱚᱱᱟ ᱢᱟᱱᱟᱣ ᱵᱟᱛᱟᱣ ᱵᱷᱟᱹᱞᱤ ᱜᱮ ᱦᱩᱭᱩᱜ-ᱟ᱾ ᱟᱫᱚ ᱚᱸᱰᱮ ᱜᱮ ᱵᱚᱸᱜᱟ ᱵᱩᱨᱩ ᱠᱚ ᱦᱩᱭᱩᱜ-ᱟ ᱟᱫᱚ ᱚᱸᱰᱮ ᱜᱮ ᱦᱟᱸᱜ ᱚᱱᱛᱮ ᱜᱮ ᱥᱮᱴᱮᱨᱚᱜ ᱫᱚᱞᱤᱧ ᱢᱚᱱᱮ ᱟᱠᱟᱜᱼᱟ ᱦᱟᱸᱜ᱾
ᱮᱸ
ᱟᱫᱚᱜ ᱡᱟᱣ ᱥᱮᱨᱢᱟ ᱦᱚᱸ ᱢᱟᱱᱟᱣ ᱵᱟᱲᱟ ᱦᱩᱭ ᱞᱮᱱ ᱜᱮᱭᱟ ᱩᱱᱦᱚᱸ ᱥᱮᱴᱮᱨ ᱵᱟᱲᱟ ᱦᱩᱭ ᱞᱮᱱ ᱜᱮᱭᱟ᱾ ᱟᱫᱚ ᱱᱤᱭᱟᱹ ᱥᱮᱨᱢᱟ ᱦᱚᱸ ᱢᱚᱱᱮᱭᱮᱜ-ᱟ ᱞᱤᱧ ᱥᱮᱴᱮᱨᱚᱜ ᱦᱩᱭᱩᱜ ᱱᱟ ᱪᱮᱫᱟᱜ ᱥᱮ ᱱᱚᱶᱟ ᱫᱚ ᱟᱵᱚ ᱥᱟᱱᱛᱟᱲ ᱠᱚ ᱞᱟᱹᱜᱤᱫ ᱟᱹᱰᱤ ᱞᱟᱹᱠᱛᱤᱭᱟᱱ ᱫᱤᱱ ᱠᱟᱱᱟ ᱥᱮ᱾
ᱚᱻ
ᱛᱟᱞᱮ ᱟᱯᱮ ᱥᱮᱫ ᱪᱮᱫ ᱞᱮᱠᱟ ᱠᱚ ᱢᱟᱱᱟᱣᱟ ᱦᱩᱞ ᱢᱟᱦᱟ ᱠᱚ?
ᱟᱞᱮ ᱥᱮᱫ ᱦᱚᱸᱞᱮ ᱢᱟᱱᱟᱣ ᱜᱮᱭᱟ᱾ ᱡᱟᱣ ᱥᱮᱨᱢᱟ ᱞᱮᱠᱟ ᱪᱮᱫᱤᱱ ᱜᱮ ᱦᱚᱸ ᱦᱚᱸ ᱟᱵᱤ ᱟᱯ ᱟᱵᱤᱱ ᱥᱮᱫ ᱫᱚ ᱪᱤᱫᱠᱟ ᱡᱟᱠ ᱡᱚᱢᱟᱨ ᱫᱷᱟᱹᱨᱤᱡ ᱜᱮ ᱯᱩᱨᱟᱹ ᱯᱮ ᱢᱟᱱᱟᱣᱟ᱾
ᱡᱟᱠ ᱡᱚᱢᱚᱠ ᱜᱷᱟᱹᱲᱤᱡ ᱫᱚ ᱟ ᱵᱟᱨ ᱵᱟᱨᱯᱮ ᱥᱮᱨᱢᱟ ᱢᱟᱲᱟᱝ ᱫᱚ ᱚᱱᱠᱟ ᱜᱮ ᱦᱩᱭᱩᱜ ᱠᱟᱱ ᱛᱟᱦᱮᱱᱟ᱾ ᱛᱚᱵᱮ ᱚᱱᱮ ᱢᱤᱫ ᱥᱩᱢᱚᱭ ᱠᱚ ᱞᱟᱹᱭ ᱵᱟᱲᱟ ᱠᱮᱫ ᱫᱚ ᱡᱮ ᱦᱩᱞ ᱢᱟᱦᱟ ᱨᱮᱫᱚ ᱮᱱᱮᱡ ᱥᱮᱨᱮᱧ ᱠᱚᱫᱚ ᱵᱟᱝ ᱠᱟᱱᱟ᱾ ᱟᱫᱚ ᱤᱱᱟᱹ ᱯᱚᱨᱮ ᱠᱷᱚᱱ ᱫᱚ ᱮᱱᱮᱡ-ᱥᱮᱨᱮᱧ ᱠᱚᱫᱚ ᱵᱟᱝ ᱦᱩᱭ ᱟᱠᱟᱱᱟ ᱟᱫᱚ ᱥᱩᱫᱩᱜ ᱵᱚᱸᱜᱟ ᱵᱩᱨᱩ ᱠᱚᱛᱮᱛ ᱜᱮ ᱡᱟᱠ ᱡᱚᱢᱚᱠ ᱫᱚ ᱦᱩᱭᱩᱜ ᱜᱮᱭᱟ᱾
ᱟ ᱵᱟᱭᱤᱠ ᱨᱮᱞᱤ ᱠᱚ ᱦᱩᱭᱩᱜ ᱜᱮᱭᱟ ᱥᱮ ᱵᱟᱝ ᱟᱹᱵᱤᱱ ᱥᱮᱫ ᱫᱚ?
ᱚᱱᱠᱟ ᱫᱚ ᱵᱟᱝ ᱦᱩᱭᱩᱜ-ᱟ ᱚᱱᱟ ᱵᱚᱸᱜᱟ ᱵᱩᱨᱩ ᱛᱮᱫ ᱜᱮ ᱱᱤᱛᱚᱜ ᱫᱚ ᱦᱩᱭᱩᱜ ᱠᱟᱱᱟ ᱦᱟᱸᱜ ᱢᱟᱱᱮ ᱪᱟᱞᱟᱣ ᱮᱱ ᱥᱮᱨᱢᱟ ᱠᱷᱚᱱ᱾
ᱦᱩᱸ ᱟᱞᱮ ᱫᱚ ᱡᱟᱭ ᱥᱮᱨᱢᱟ ᱠᱷᱚᱱᱜᱮ ᱵᱟᱭᱤᱠ ᱨᱮᱞᱤ ᱫᱚ ᱛᱟᱦᱮᱱ ᱛᱟᱞᱮ ᱜᱮᱭᱟ᱾
ᱚ ᱛᱟᱦᱞᱮ ᱟᱯᱮ ᱚᱸᱰᱮ ᱦᱚᱸᱛᱚ ᱚᱱᱛᱮ ᱦᱚᱸ ᱛᱟᱞᱮ ᱢᱟᱱᱟᱣ ᱵᱟᱛᱟᱣ ᱫᱚ ᱵᱷᱟᱹᱞᱤ ᱜᱮ ᱦᱩᱭᱩᱜ-ᱟ ᱦᱩᱞ ᱢᱟᱦᱟᱸ ᱾
ᱦᱩᱸ ᱦᱮᱸ ᱮᱱᱮᱡ ᱥᱮᱨᱮᱧ ᱫᱚ ᱵᱟᱝ ᱦᱩᱭᱩᱜ-ᱟ ᱢᱚᱴᱟ-ᱢᱩᱴᱤ ᱵᱟᱭᱤᱠ ᱨᱮᱞᱤ ᱫᱚ ᱦᱩᱭᱩᱜ-ᱟ ᱟᱜ-ᱥᱟᱨ ᱠᱟᱹᱯᱤ ᱠᱚ ᱟᱛᱮᱫ᱾
ᱦᱮᱸ ᱦᱮᱸ ᱚᱱᱟ ᱫᱚ ᱟᱸᱡᱚᱢ ᱵᱟᱲᱟ ᱟᱠᱟᱫᱼᱟ ᱞᱤᱧ ᱟᱫᱚ ᱱᱤᱛᱚᱜ ᱟᱵᱮᱱ ᱢᱚᱪᱟ ᱛᱮᱦᱚᱸ ᱞᱤᱧ ᱟᱸᱡᱚᱢᱮᱫ ᱜᱮᱭᱟ ᱟᱫᱚ ᱟᱞᱮ ᱠᱚᱥᱮᱜ ᱫᱚ ᱚᱱᱟ ᱫᱚ ᱵᱟᱝ ᱦᱩᱭᱩᱜᱼᱟ ᱛᱚ ᱟᱫᱚ ᱱᱟᱦᱟᱜ ᱥᱮ ᱵᱟᱹᱞᱤᱧ ᱧᱮᱞ ᱟᱠᱟᱫᱟ ᱚᱱᱟ᱾
ᱦᱩᱸ ᱵᱟᱠᱷᱟᱱ ᱫᱤᱠᱩ ᱠᱚ ᱪᱤᱠᱟᱹ ᱞᱮᱠᱟ ᱛᱮᱠᱚ ᱵᱩᱡᱷᱟᱹᱣᱟ ᱡᱮ ᱟᱵᱚ ᱩᱱᱟᱹᱜ ᱢᱮᱱᱟᱜ ᱛᱟᱵᱚᱱᱟ ᱢᱮᱱᱛᱮ ᱢᱤᱫᱴᱟᱱ ᱦᱚᱲᱢᱚ ᱨᱮ ᱵᱚᱛᱚᱨ ᱟᱱ ᱠᱟᱛᱷᱟ ᱵᱟᱝ ᱟᱠᱚ ᱠᱚ ᱢᱟᱱᱟᱣᱟ᱾
ᱦᱮᱸ ᱦᱮᱸ᱾ ᱟᱨ ᱚᱱᱟ ᱫᱚ ᱪᱤᱠᱟᱹ ᱞᱮᱠᱟᱛᱮ ᱵᱟᱵᱮᱱ ᱢᱟᱱᱟᱣ-ᱟ ᱞᱟᱹᱭᱵᱤᱱ ᱢᱟ ᱚᱱᱟ ᱫᱚ ᱢᱟᱱᱟᱣ ᱫᱚ ᱮᱠᱫᱚᱢ ᱞᱟᱹᱠᱛᱤ ᱠᱟᱱ ᱛᱟᱵᱚᱱ᱾
ᱮᱠᱫᱚᱢ ᱞᱟᱹᱠᱛᱤ᱾
ᱦᱳᱭ᱾ ᱤᱱᱟᱹ ᱫᱤᱱᱨᱮ ᱢᱮᱱ ᱜᱟᱱᱚᱜᱼᱟ ᱟᱵᱚᱨᱮᱱ ᱦᱟᱯᱲᱟᱢ ᱟᱢᱵᱟᱵᱚᱛᱤ ᱫᱚ ᱦᱚᱞᱟ ᱯᱟᱨᱚᱢ ᱮᱱᱟ ᱛᱚ ᱟᱫᱚ ᱢᱟᱱᱟᱣ ᱵᱟᱛᱟᱣ ᱫᱚ ᱵᱷᱟᱜᱤ ᱜᱮ ᱦᱩᱭᱱᱟ᱾
ᱫᱚᱢᱮ
ᱱᱟᱯᱟᱭ ᱛᱮᱜᱮ ᱯᱟᱨᱚᱢ ᱟᱠᱟᱱᱟ᱾
ᱦᱳᱭ ᱦᱳᱭ᱾
ᱟᱹᱞᱤᱧ ᱦᱚᱸ ᱱᱟᱯᱟᱭ ᱛᱮᱜᱮ ᱯᱟᱨᱚᱢ ᱫᱚ ᱯᱟᱨᱚᱢ ᱟᱠᱟᱱᱟ᱾
ᱚ᱾ ᱟᱸᱡᱚᱢ ᱟᱠᱟᱼᱟᱞᱤᱧ ᱟᱢᱵᱟᱵᱚᱹᱛᱤ ᱨᱮᱫᱚ ᱠᱟᱱᱴᱷᱟᱲ ᱵᱤᱞᱤ ᱠᱚ ᱡᱚᱢᱟ ᱥᱟ ᱪᱮᱫ ᱚᱱᱟᱛᱮ ᱟᱹᱞᱤᱧ ᱦᱚᱸ ᱫᱚᱢᱮ ᱞᱤᱧ ᱡᱚᱢ ᱵᱟᱲᱟ ᱠᱮᱫ ᱜᱮᱭᱟ ᱦᱚᱞᱟ ᱫᱚ᱾
ᱟᱹᱞᱤᱧ ᱦᱚᱸ ᱛᱮᱦᱮᱧ ᱫᱷᱟᱹᱨᱤᱡ ᱜᱮᱞᱤᱧ ᱡᱚᱢ ᱠᱮᱜᱼᱟ᱾
ᱚ᱾
ᱦᱮᱸ ᱦᱮᱸ᱾ ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱚᱱᱟ ᱟᱢᱵᱟ ᱵᱩᱛᱷᱤ ᱨᱮᱫᱚ ᱯᱤᱴᱷᱟᱹ ᱞᱟᱴᱷᱟ ᱠᱚᱫᱚ ᱦᱩᱭᱩᱜ ᱟ ᱥᱮ ᱵᱟᱝ ᱜᱮ?
ᱦᱚᱸ ᱯᱤᱴᱷᱟᱹ ᱞᱟᱴᱷᱟ ᱦᱩᱭᱩᱜᱼᱟ ᱟᱞᱮ ᱥᱮᱫ ᱦᱚ᱾ ᱟᱹᱵᱤᱱ ᱥᱮᱫ?
ᱦᱚ ᱦᱚ ᱟᱞᱮ ᱥᱮᱫ ᱦᱚᱸ ᱟᱹᱰᱤ ᱡᱟᱠ-ᱡᱚᱢᱚᱠ ᱜᱮ ᱦᱩᱭᱩᱜᱼᱟ᱾ ᱯᱤᱴᱷᱟ ᱞᱟᱴᱷᱟ ᱫᱚ ᱢᱟᱱᱮ ᱟᱢᱵᱟᱵᱚᱛᱤ ᱨᱮ ᱫᱚ ᱫᱚᱢᱮ ᱡᱳᱨ ᱜᱮ ᱦᱚᱭᱳᱜ ᱯᱤᱴᱟᱹ ᱞᱟᱴᱷᱟ ᱫᱚ᱾
ᱦᱩᱸ ᱞᱟᱹᱭ ᱫᱟᱞᱤᱧ ᱵᱮᱠᱜᱨᱟᱣᱩᱱᱰ ᱡᱟᱦᱟᱸ ᱱᱟᱜ ᱟᱸᱡᱚᱢᱚᱜ ᱠᱟᱱᱟ ᱟᱹᱞᱤᱧᱟᱜ?
ᱦᱳᱭ ᱟᱸᱡᱚᱢ ᱫᱚ ᱟᱸᱡᱚᱢᱚᱜ ᱠᱟᱱᱟ ᱚᱱᱮ ᱢᱚᱱᱮ ᱦᱚᱭᱳᱜ ᱠᱟᱱᱟ ᱟᱵᱮᱱ ᱯᱷᱟᱸᱠᱟ ᱨᱮ ᱦᱮᱱᱟᱜ ᱵᱤᱱᱟ, ᱮᱠᱫᱚᱢ ᱚᱸᱰᱮ ᱢᱟᱱᱮ ᱧᱩᱛ ᱨᱮ ᱪᱤᱞᱤ ᱩᱱᱠᱩ ᱵᱟᱝ ᱠᱚ ᱨᱟᱜᱟ᱾
ᱦᱚᱸ ᱦᱚᱸ ᱦᱚᱸ᱾
ᱦᱳᱭᱚᱱᱠᱟᱱᱟᱜ ᱠᱟᱴᱤᱡ ᱦᱤᱡᱩᱜ ᱠᱟᱱ ᱛᱟᱵᱤᱱᱟ᱾
ᱫᱷᱟᱨᱮ ᱧᱚᱜ
ᱟᱫᱚ ᱦᱳᱭ ᱦᱳᱭ ᱵᱩᱡᱷᱟᱹᱣ ᱫᱟᱲᱮᱭᱟᱜ ᱠᱟᱱ ᱜᱮᱭᱟᱢ᱾ ᱟᱨ ᱚᱲᱟᱜ ᱠᱚᱨᱮ ᱦᱚᱸ ᱠᱟᱹᱴᱤᱡ ᱚᱱᱮ ᱛᱚ ᱨᱚᱲ ᱟᱠᱩ ᱟᱨ ᱵᱮᱥᱤ ᱨᱚᱲ ᱞᱮᱠᱷᱟᱱ ᱛᱚ ᱟᱵᱚᱣᱟᱜ ᱚᱱᱟ ᱵᱟᱝ ᱜᱟᱱᱚᱜᱼᱟ ᱥᱮ᱾
ᱟᱹᱞᱤᱧ ᱫᱚ ᱱᱚᱜᱼᱚᱭ ᱮᱠᱞᱟ ᱚᱲᱟᱜ ᱨᱮ ᱦᱮᱱᱟᱜ ᱠᱟᱜ ᱞᱤᱧ ᱛᱮ ᱱᱤᱛᱚᱜ ᱫᱚ ᱢᱟᱱᱮ ᱥᱟᱸᱡ ᱥᱟᱺᱦᱤᱡ ᱜᱮ ᱦᱟᱸᱜ᱾ ᱚᱱᱟ ᱠᱚᱱᱚ ᱟᱣᱟᱡᱽ ᱠᱚ ᱵᱟᱝ ᱦᱤᱡᱩᱜ ᱠᱟᱱᱟ ᱛᱚ᱾
ᱦᱩᱸ ᱦᱩᱸ᱾ ᱚᱱᱟᱜᱮ ᱦᱟᱯᱲᱟᱣ ᱨᱮ ᱥᱟᱯ-ᱯᱲᱟᱣ ᱦᱳᱭ ᱠᱟᱱᱟ᱾ ᱛᱤᱨᱤᱥᱟ ᱫᱤᱵᱚᱥ ᱦᱤᱡᱩᱜ ᱠᱟᱱᱟ᱾
ᱦᱮᱸ ᱦᱮᱸ᱾ ᱥᱟᱯᱲᱟᱜ ᱫᱚ ᱥᱟᱯᱲᱟᱜ ᱢᱟ ᱞᱟᱹᱠᱛᱤ ᱠᱟᱱ ᱜᱮᱭᱟ ᱥᱮ᱾ ᱚ ᱚ᱾ ᱦᱮᱸ ᱟᱫᱚ ᱟᱹᱞᱤᱧ ᱦᱚᱸ ᱱᱤᱛᱚᱜ ᱚᱲᱟᱜ ᱨᱮ ᱵᱟᱱᱩᱜ ᱟᱠᱟᱫ ᱞᱤᱧᱟ ᱛᱚ ᱟᱞᱤᱧ ᱦᱚᱸ ᱚᱱᱠᱟ
ᱯᱷᱟᱸᱠᱟ ᱡᱟᱭᱜᱟ ᱨᱮ᱾
ᱫᱟᱜ ᱡᱟᱲᱤ᱾ ᱦᱩᱭ ᱵᱟᱲᱟᱭᱱᱟ ᱫᱚᱢᱮ ᱜᱮ᱾ ᱫᱚᱢᱮ ᱜᱮ ᱫᱟᱜ ᱡᱟᱲᱤ ᱵᱟᱲᱟ ᱠᱮᱫ ᱜᱮᱭᱟᱭ ᱦᱚᱞᱟ ᱢᱟᱫᱷᱮᱨ ᱫᱚ᱾
ᱢᱟᱴ ᱠᱚᱨᱮ ᱫᱟᱜ ᱛᱟᱦᱞᱮ ᱛᱚᱵᱟ ᱟᱠᱟᱱᱟ?
ᱩᱱᱟᱹᱜ ᱡᱳᱨ ᱫᱚ ᱵᱟᱭ ᱫᱟᱜ ᱡᱟᱲᱤ ᱟᱠᱟᱜᱼᱟ ᱾ ᱢᱟᱴᱷ ᱠᱚᱨᱮ?
ᱦᱩᱸ ᱾
ᱛᱟᱢᱵᱟ ᱛᱟᱸᱵᱟᱣ ᱵᱟᱲᱟ ᱟᱠᱟᱱ ᱜᱮᱭᱟ ᱫᱟᱜ ᱠᱚ ᱾
ᱦᱩᱸ ᱾ ᱟᱹᱞᱤᱧ ᱥᱮᱫ ᱢᱟ ᱚᱱᱠᱟ ᱫᱟᱜ ᱵᱟᱱᱩᱜᱼᱟ ᱾ ᱚᱱᱟ ᱠᱚᱨᱮ ᱦᱚᱸ ᱫᱟᱜ ᱢᱟ ᱵᱟᱝ ᱪᱟᱯᱮ ᱭᱟᱠᱟᱱᱟ ᱾
ᱚ ᱾ ᱟᱫᱚ ᱱᱚᱛᱮ ᱫᱚ ᱦᱟᱸᱜ ᱱᱚᱜᱼᱚᱭ ᱫᱟᱜ ᱡᱟᱲᱤ ᱠᱚ ᱱᱟᱯᱟᱭ ᱜᱮ ᱦᱩᱭ ᱠᱟᱱ ᱛᱮ ᱫᱟᱜ ᱠᱚᱫᱚ ᱛᱟᱢᱵᱟᱣ ᱟᱠᱟᱱ ᱜᱮᱭᱟ ᱦᱟᱸᱜ ᱾
ᱦᱩᱸ ᱾
ᱟᱫᱚ ᱱᱚᱜᱼᱚᱭ ᱦᱟᱸᱜ? ᱪᱟᱨᱟ ᱠᱚᱦᱚ ᱦᱟᱨᱟᱜ ᱠᱟᱱᱟ ᱟᱫᱚ ᱟᱨ ᱠᱟᱴᱤᱡ ᱦᱟᱨᱟ ᱠᱟᱛᱮᱜ ᱫᱟᱜ ᱡᱟᱲᱤ ᱵᱟᱲᱟ ᱞᱮᱠᱷᱟᱱ ᱦᱟᱸᱜ ᱨᱚᱦᱚᱭ ᱠᱚᱥᱮᱱ ᱦᱟᱜ ᱫᱷᱩᱨᱟᱹᱜ ᱦᱩᱭᱩᱜᱼᱟ ᱾
ᱦᱩᱸ ᱾ ᱡᱟᱹᱲᱤ ᱫᱚᱨᱠᱟᱨ ᱠᱟᱱᱟᱭ ᱪᱟᱨᱟ ᱠᱚ ᱜᱤᱰᱤ ᱠᱟᱛᱮᱫ ᱾
ᱦᱮᱸ ᱦᱮᱸ ᱵᱟᱠᱷᱟᱱ ᱢᱟ ᱵᱟᱭ ᱡᱟᱲᱤ ᱞᱮᱠᱷᱟᱡ ᱢᱟ ᱪᱟᱨᱟ ᱦᱚᱸ ᱵᱟᱝ ᱚᱢᱚᱱᱚᱜᱼᱟ ᱥᱮ ᱾
ᱩᱸ-ᱦᱩᱜ ᱵᱟᱝ ᱚᱢᱚᱱᱚᱜᱼᱟ ᱾
ᱦᱩᱸ ᱾ ᱟᱨ ᱛᱟᱦᱞᱮ ᱱᱚᱜᱼᱚᱭ ᱪᱟᱥ ᱪᱟᱥᱵᱟᱥ ᱫᱤᱱ ᱦᱳᱭ ᱦᱳᱭ ᱱᱟᱯᱟᱭ ᱵᱟᱲᱟ ᱜᱮ ᱾
ᱟᱨ ᱢᱮᱱᱮᱜᱼᱟ ᱞᱤᱧ, ᱱᱚᱜᱼᱚᱭ ᱛᱚ ᱪᱟᱥᱵᱟᱥ ᱫᱤᱱ ᱢᱟ ᱦᱟᱜ ᱥᱮᱴᱮᱨᱚᱜ ᱠᱟᱱᱟ ᱥᱮ ᱟᱫᱚ ᱚᱱᱟ ᱚᱱᱟ ᱢᱟᱲᱟᱝ ᱛᱮ ᱪᱮᱫ ᱠᱚ ᱛᱟᱦᱞᱮ ᱯᱮ ᱨᱚᱦᱚᱭ ᱵᱟᱲᱟᱭᱟ ᱟᱯᱮ ᱥᱮᱫ ᱫᱚ?
ᱟᱹᱞᱤᱧ ᱥᱮᱫ ᱢᱟ ᱪᱟᱥ ᱵᱟᱲᱟ ᱦᱳᱭ ᱱᱟ ᱛᱟᱯᱚᱨ ᱥᱚᱵᱽᱡᱤ ᱠᱚᱚᱸ ᱨᱚᱦᱚᱭ ᱵᱟᱲᱟ ᱦᱩᱭᱩᱜ ᱜᱮᱭᱟ ᱛᱚ ᱾
ᱚ ᱾ ᱛᱟᱦᱚᱞᱮ ᱪᱮᱫ ᱪᱮᱫ ᱥᱚᱵᱽᱡᱤ ᱠᱚᱯᱮ ᱨᱚᱦᱚᱭ ᱵᱟᱲᱟ ᱟᱠᱟᱜᱼᱟ? ᱟᱹᱞᱤᱧ ᱥᱮᱫ ᱦᱚᱸ ᱚᱱᱠᱟ ᱫᱚ ᱢᱤᱫ ᱵᱟᱨ ᱦᱩᱭ ᱵᱟᱲᱟᱜ ᱜᱮᱭᱟ ᱾
ᱦᱚᱸ ᱢᱟ ᱞᱟᱹᱭ ᱵᱤᱱ ᱪᱮᱫ ᱪᱮᱫ ᱠᱚᱯᱮ ᱨᱚᱦᱚᱭ ᱵᱟᱲᱟ ᱠᱟᱜᱼᱟ?
ᱠᱩᱸᱫᱽᱨᱤ ᱠᱚ ᱨᱚᱦᱚᱭ ᱦᱳᱭ ᱱᱟ ᱾
ᱚ ᱟᱪᱪᱷᱟ ᱟᱪᱪᱷᱟ ᱾ ᱱᱟᱯᱟᱭ ᱠᱟᱛᱷᱟ, ᱨᱚᱦᱚᱭ ᱠᱟᱜ ᱦᱚᱸ ᱵᱟᱫᱟᱢ, ᱦᱚᱸ ᱨᱚᱦᱚᱭ ᱵᱟᱲᱟ ᱦᱩᱭᱩᱜ ᱜᱮᱭᱟ ᱾ ᱵᱟᱫᱟᱢ ᱠᱚ, ᱟᱨᱚ ᱟᱹᱞᱩ ᱠᱚ ᱦᱮᱱᱟᱜᱼᱟ ᱾ ᱛᱟᱦᱞᱮ ᱟᱯᱮ ᱥᱮᱫ ᱫᱚ ᱚᱱᱟ ᱟᱞᱩ ᱦᱚᱸ ᱠᱚ ᱨᱚᱦᱭᱟ ᱥᱮ ᱵᱟᱝ?
ᱦᱚᱸ ᱟᱹᱞᱩ, ᱵᱟᱫᱟᱢ, ᱛᱤᱞᱢᱤᱧ, ᱡᱷᱚᱛᱚ ᱜᱮ ᱢᱚᱴᱟᱢᱚᱴᱤ ᱟᱹᱞᱤᱧ ᱥᱮᱫ ᱫᱚᱠᱚ ᱨᱚᱦᱚᱭᱟ ᱾
ᱚ ᱚ ᱾ ᱱᱚᱛᱮ ᱦᱚᱸ ᱚᱱᱠᱟ ᱜᱮ ᱡᱚᱛᱚ ᱡᱤᱱᱤᱥ ᱜᱮ ᱨᱚᱦᱚᱭ ᱜᱮᱭᱟᱞᱮ, ᱟᱨ ᱚᱲᱟᱜ ᱨᱮ ᱡᱚᱢ ᱞᱮᱠᱟ ᱫᱚ ᱥᱚᱵᱽᱡᱤ ᱠᱚᱫᱚ ᱡᱚᱛᱚ ᱞᱮᱠᱟ ᱜᱮᱞᱮ ᱨᱚᱦᱚᱭ ᱠᱟᱜ ᱜᱮᱭᱟ ᱡᱟᱛᱮ ᱟᱞᱚ ᱠᱤᱨᱤᱧ ᱦᱩᱭᱩᱜ ᱢᱟ ᱾
ᱦᱩᱸ ᱟᱹᱞᱤᱧ ᱦᱚᱸ ᱚᱱᱠᱟ᱾ ᱛᱤᱱᱟᱹᱜ ᱵᱤᱱ ᱠᱤᱨᱤᱧᱟ ᱢᱟ ᱟᱞᱟᱹᱭ ᱵᱤᱱ᱾
ᱦᱳᱭ ᱵᱟᱡᱟᱨ ᱨᱮ ᱫᱚᱢᱮ ᱫᱟᱢ ᱟᱠᱟᱱᱟ ᱛᱚ᱾ ᱟᱨ ᱛᱟᱦᱚᱞᱮ ᱱᱚᱣᱟ ᱫᱷᱟᱨᱮ ᱫᱚ ᱛᱤᱱᱟᱹᱜ ᱫᱤᱱ ᱠᱷᱱᱟᱜ ᱡᱚᱲᱟᱣ ᱢᱮᱱᱟᱜ ᱟᱠᱟᱟᱜ ᱵᱮᱱᱟ᱾
ᱵᱤᱥᱤ ᱫᱤᱱ ᱫᱚ ᱵᱟᱹᱞᱤᱧ ᱦᱩᱭᱩᱜ ᱠᱟᱱᱟ ᱯᱩᱱ ᱫᱤᱱ ᱜᱟᱱ᱾ ᱟᱹᱵᱤᱱ
ᱚ ᱻᱚ ᱟᱹᱞᱤᱧ ᱫᱚ ᱦᱩᱭ ᱱᱟᱞᱤᱧ ᱯᱩᱱ ᱫᱤᱱ ᱠᱷᱚᱱ ᱫᱚ ᱠᱟᱹᱴᱤᱡ ᱵᱮᱥᱤ ᱧᱚᱜ ᱜᱮ᱾
ᱟᱹᱞᱤᱧ ᱫᱚ ᱦᱩᱭ ᱱᱟᱞᱤᱧ ᱳᱭ ᱢᱤᱫ ᱥᱚᱯᱛᱟᱦᱚ ᱜᱟᱱ ᱫᱚ ᱦᱩᱭ ᱠᱟᱱᱟᱞᱤᱧ᱾
ᱱᱚᱣᱟ ᱜᱮᱛᱟᱵᱤᱱ ᱱᱟᱣᱟ ᱯᱚᱭᱞᱚ᱾
ᱦᱳᱭ ᱱᱚᱶᱟ ᱜᱮ ᱯᱳᱭᱞᱳ ᱠᱟᱱ ᱛᱟᱹᱞᱤᱧᱟ᱾
ᱩᱸ ᱟᱨ ᱠᱟᱹᱴᱤᱡ ᱫᱟᱜ ᱧᱚᱜ ᱞᱮᱠᱷᱟᱱ ᱴᱷᱤᱠ ᱠᱚᱜᱼᱟ᱾
ᱦᱳᱭ ᱫᱟᱜ ᱧᱚᱜ ᱞᱮᱠᱷᱟᱱ ᱴᱷᱤᱠ ᱠᱚᱜ ᱜᱮᱭᱟ᱾
ᱛᱟᱦᱚᱞᱮ ᱵᱩ ᱵᱩᱨᱩ ᱵᱚᱸᱜᱟ ᱵᱤᱱ ᱪᱟᱞᱟᱜ ᱠᱟᱱᱟ ᱥᱮ ᱵᱟᱝ᱾
ᱵᱩᱨᱩ ᱜᱚᱸᱜᱟ ᱚᱱᱟ ᱜᱮᱛᱚ᱾ ᱱᱤᱭᱟᱹ ᱵᱟᱨ ᱫᱚ ᱢᱚᱱᱮ ᱵᱟᱞᱤᱧ ᱪᱟᱞᱟᱣ ᱫᱟᱲᱮᱭᱟᱜᱼᱟ᱾
ᱟᱹᱞᱤᱧ ᱦᱚᱞᱤᱧ ᱧᱮᱞ ᱫᱟ ᱪᱮᱫ ᱛᱤᱱᱟᱹᱜ ᱴᱟ ᱪᱮᱫ ᱛᱮ ᱜᱟᱱᱚᱜ ᱠᱟᱱᱟ᱾
ᱦᱩᱸ
ᱪᱟᱨᱟ ᱠᱚ ᱜᱤᱰᱤ ᱦᱩᱣᱩᱜ ᱟᱛᱚ᱾